ᱦᱮᱸ
ᱦᱮᱸ ᱡᱚᱦᱟᱨ ᱜᱮ ᱜᱚᱢᱠᱮ
ᱦᱳᱭ ᱡᱚᱦᱟᱨ ᱜᱮ
ᱦᱩᱸ ᱞᱟᱹᱭ ᱮᱫᱟ ᱞᱤᱧ
ᱦᱮᱸ
ᱩᱸᱦᱩ ᱛᱟᱞᱮ ᱪᱮᱫ ᱠᱚᱵᱤᱱ ᱪᱤᱠᱟᱹ ᱵᱟᱲᱟᱭᱮᱫᱟ
ᱟᱨ ᱱᱤᱛᱚᱜ ᱫᱚ ᱪᱮᱫ ᱦᱚᱸ ᱵᱟᱝ ᱪᱤᱠᱟᱹ ᱦᱩᱭᱩᱜ ᱠᱟᱱᱟ ᱱᱚᱜᱼᱚᱭ ᱫᱚᱢᱮ ᱫᱟᱜ ᱟᱫᱟᱭ ᱟᱞᱮ ᱥᱮᱫ ᱫᱚ ᱦᱟᱸᱜ ᱠᱷᱟᱱ ᱾
ᱚ
ᱛᱟᱨᱟᱥᱤᱧ ᱠᱷᱚᱱᱟᱜ ᱜᱮ ᱫᱚᱢᱮ ᱫᱟᱜ ᱮᱫᱟᱭ
ᱟᱪᱪᱷᱟ ᱛᱟᱞᱦᱮ ᱜᱚᱝᱠᱮ ᱵᱩᱨᱩ ᱵᱚᱸᱜᱟ ᱧᱮᱞ ᱫᱚᱵᱤᱱ ᱪᱟᱞᱟᱣ ᱟᱠᱟᱱᱟ ᱥᱮ ᱵᱟᱝ?
ᱮᱸᱜ ᱟᱹᱰᱤ ᱫᱩᱠ ᱨᱮᱱᱟᱜ ᱠᱟᱛᱷᱟ ᱫᱚ ᱱᱚᱣᱟ ᱠᱟᱱᱟ ᱡᱮ ᱵᱟᱝ ᱪᱟᱞᱟᱣ ᱦᱩᱭ ᱞᱮᱱᱟ ᱪᱮᱫᱟᱜ ᱥᱮ ᱫᱚᱢᱮ ᱫᱟᱜ ᱫᱟᱭ ᱫᱟᱜ ᱫᱟᱜ ᱛᱮ ᱪᱟᱞᱟᱣ ᱫᱚ ᱦᱚ ᱵᱟᱝ ᱦᱩᱭ ᱞᱮᱱᱟ ᱟᱨᱠᱤ ᱪᱟᱞᱟᱣ ᱫᱚ ᱢᱚᱱᱮ ᱦᱩᱭᱞᱮᱱ ᱜᱮ ᱪᱟᱞᱟᱣ ᱦᱩᱭᱩᱜᱼᱟ ᱢᱮᱱᱠᱷᱟᱱ ᱱᱚᱜᱼᱚᱭ ᱫᱚᱢᱮ ᱫᱟᱜ ᱮᱫᱟ ᱥᱮᱛᱟᱜ ᱠᱷᱚᱱᱟᱜ ᱜᱮ ᱟᱫᱚ ᱢᱚᱱ ᱫᱚ ᱢᱚᱱᱮ ᱠᱚ ᱠᱟᱹᱴᱤᱡ ᱵᱟᱹᱲᱤᱡ ᱮᱱᱟ ᱟᱨᱠᱤ ᱵᱟᱝ ᱪᱟᱞᱟᱣ ᱞᱮᱱᱛᱮ ᱦᱩᱭ ᱞᱮᱱᱟ ᱛᱮ ᱾
ᱚ
ᱛᱚ ᱟᱢᱮᱢ ᱪᱟᱞᱟᱣ ᱞᱮᱱ ᱛᱟᱦᱮᱸᱫ?
ᱤᱧ ᱫᱚ ᱪᱟᱞᱟᱣ ᱫᱩᱧ ᱪᱟᱞᱟᱣ ᱞᱮᱱ ᱛᱟᱦᱮᱸᱜ ᱢᱚᱴᱟᱢᱩᱴᱤ ᱫᱚᱢᱮ ᱫᱟᱜ ᱠᱮᱫᱟᱭ ᱪᱟᱞᱟᱣ ᱫᱩᱧ ᱪᱟᱞᱟᱣ ᱠᱟᱱᱟ ᱢᱳᱚᱴᱟᱢᱩᱴᱤ ᱵᱤᱥᱟᱞ ᱦᱚᱲ ᱛᱮᱦᱮᱧ ᱵᱩᱨᱩ ᱵᱚᱸᱜᱟ ᱨᱮ ᱡᱮ ᱦᱚᱲ ᱠᱟᱱᱟ ᱠᱚ ᱢᱳᱴᱟᱢᱩᱴᱤ ᱵᱤᱥᱟᱞ ᱦᱚᱲ ᱵᱤᱥᱟᱞ ᱱᱚᱝᱠᱟᱱ ᱢᱟᱱᱮ ᱢᱟᱱᱮ ᱚᱠᱟ ᱢᱟᱱᱮ ᱱᱤᱭᱟᱹ ᱫᱷᱟᱣ ᱡᱮ ᱠᱚ ᱦᱚᱲ ᱠᱟᱱᱟ ᱥᱮ ᱞᱟᱦᱟ ᱛᱮᱦᱚᱸ ᱪᱟᱞᱟᱣ ᱵᱟᱲᱟ ᱦᱩᱭ ᱠᱟᱱᱟ ᱥᱮ ᱚᱱᱠᱟ ᱫᱚ ᱵᱟᱠᱚ ᱦᱚᱲ ᱠᱟᱱᱟ ᱱᱤᱭᱟᱹ ᱞᱮᱠᱟ ᱫᱚ ᱱᱤᱭᱟᱹ ᱫᱷᱟᱣ ᱞᱮᱠᱟ ᱾ ᱯᱨᱟᱭ ᱫᱚᱢᱮ ᱦᱚᱲ ᱜᱮ
ᱟᱫᱚ ᱦᱟᱸᱜ ᱠᱷᱟᱱ ᱦᱮᱸ ᱞᱟᱹᱭ ᱢᱮ
ᱦᱳᱭ, ᱦᱮᱸ ᱞᱟᱹᱭᱫᱟᱹᱧ ᱱᱤᱭᱟᱹ ᱫᱷᱟᱣ ᱡᱩᱫᱤᱢ ᱪᱟᱞᱟᱣ ᱠᱚᱜᱼᱟ ᱥᱮ ᱵᱷᱟᱹᱜᱤ ᱠᱚᱜᱼᱟ ᱠᱤ ᱧᱮᱞ ᱟᱹᱜᱩ ᱠᱮᱭᱟ ᱦᱚᱲ ᱠᱚ ᱟᱨ ᱢᱚᱴᱟᱢᱩᱴᱤ ᱵᱚᱸᱜᱟ ᱵᱩᱨᱩ ᱠᱚᱦᱚᱸ ᱵᱷᱟᱜᱮ ᱞᱮᱠᱟ ᱱᱤᱭᱟᱹ ᱫᱷᱟᱣ ᱫᱚᱠᱟᱱ ᱯᱟᱹᱛᱤ ᱦᱚᱸ ᱵᱤᱥᱟᱞ ᱟᱹᱰᱤ ᱟᱢᱫᱟ ᱜᱮ ᱛᱟᱦᱮᱸ ᱠᱟᱱᱟ ᱾ ᱟᱵᱚ ᱥᱟᱱᱛᱟᱲᱟᱜ ᱡᱟᱦᱟᱸ ᱠᱚ ᱥᱟᱥᱟᱵ ᱥᱟᱛᱟᱵ ᱡᱤᱱᱤᱥ ᱠᱚ ᱡᱟᱦᱟᱸ ᱟᱨᱠᱤ ᱚᱱᱟ ᱡᱤᱱᱤᱥ ᱠᱚᱦᱚᱸ ᱡᱚᱛᱚ ᱠᱚ ᱟᱹᱜᱩ ᱞᱮᱫᱟ ᱟᱨᱠᱤ ᱢᱚᱴᱟᱢᱩᱴᱤ ᱠᱟᱹᱯᱤ ᱟᱸᱜ-ᱥᱟᱨ ᱟᱨ ᱴᱟᱢᱟᱠ ᱛᱩᱢᱫᱟᱜ ᱞᱩᱜᱽᱲᱤ ᱫᱷᱩᱛᱤ ᱮᱭ ᱥᱚᱵ ᱡᱤᱱᱤᱥ ᱠᱚ ᱛᱟᱦᱮᱸᱠᱟᱱᱟ ᱥᱟᱱᱛᱟᱲ ᱟᱵᱚ ᱥᱟᱱᱛᱟᱲ ᱥᱚᱢᱟᱡᱽ ᱠᱚ ᱨᱮᱱᱟᱜ ᱦᱳᱴᱮᱞ ᱮ ᱥᱚᱵ ᱛᱟᱦᱮᱸ ᱠᱟᱱᱟ ᱟᱨᱠᱤ। ᱚᱸᱰᱮ ᱛᱟᱦᱮᱸ ᱠᱟᱱ ᱛᱟᱢ ᱠᱟᱱᱴᱷᱟᱲ ᱛᱟᱦᱮᱸ ᱠᱟᱱᱟ ᱟᱨᱻ ᱯᱤᱴᱷᱟᱹ ᱛᱟᱦᱮᱸ ᱠᱟᱱᱟ ᱥᱩᱠᱨᱤ ᱡᱤᱞ ᱯᱤᱴᱷᱟᱹ
ᱟᱪᱪᱷᱟ ᱟᱫᱚ ᱦᱟᱜ ᱠᱷᱟᱱᱤᱧ ᱢᱮᱱ ᱮᱫᱟ
ᱦᱮᱸ
ᱟᱫᱚᱧ ᱢᱮᱱ ᱮᱫᱟ ᱡᱮ ᱮ ᱢᱤᱫᱴᱟᱝ ᱮ ᱢᱤᱫᱴᱟᱝ ᱚᱱᱟ ᱯᱷᱮᱥᱵᱩᱠ ᱨᱮ ᱢᱤᱫᱴᱟᱝ ᱪᱷᱚᱵᱤ ᱠᱚ ᱟᱲᱟᱜ ᱟᱠᱟᱫᱟ ᱧᱮᱞ ᱠᱤᱫᱤᱧ ᱡᱮ ᱦᱟᱺᱰᱤ ᱯᱟᱹᱣᱨᱟᱹ ᱫᱚ ᱵᱚᱱᱫᱚ ᱜᱮᱭᱟ ᱟᱫᱚ ᱱᱚᱣᱟ ᱠᱤ ᱴᱷᱤᱠ ᱢᱟᱱᱮ ᱵᱚᱱᱫᱚ ᱠᱟᱫᱟ ᱠᱚ ᱥᱮ ᱢᱟᱱᱮ ᱠᱤᱪᱷᱩᱜᱟᱱ ᱮᱢ ᱧᱮᱞ ᱠᱮᱫᱟ ᱡᱮ ᱦᱟᱸᱰᱤ ᱯᱟᱹᱣᱨᱟ ᱠᱚ ᱟᱠᱷᱨᱤᱧ ᱮᱫ ᱜᱮᱭᱟ
ᱦᱟᱺᱰᱤ ᱯᱟᱹᱣᱨᱟᱹ ᱫᱚ ᱵᱚᱱᱫᱚ ᱫᱚ ᱵᱚᱱᱫᱚ ᱠᱩ ᱞᱟᱹᱭ ᱞᱮᱫᱼᱟ ᱟᱫᱚ ᱢᱚᱴᱟᱢᱩᱴᱤ ᱤᱧ ᱢᱟ ᱚᱱᱟ ᱥᱟᱭᱤᱰ ᱵᱟᱹᱧ ᱪᱟᱞᱟᱣ ᱟᱠᱟᱱᱟ ᱥᱮ ᱤᱧ ᱫᱚ ᱤᱧ ᱫᱚ ᱚᱱᱮ ᱡᱟᱸᱦᱟᱸ ᱵᱩᱨᱩ ᱵᱚᱸᱜᱟ ᱫᱮᱡᱚᱜ ᱟᱨᱠᱤ ᱚᱱᱮ ᱫᱮᱡ ᱫᱮᱡᱚᱜ ᱵᱩᱨᱩ ᱴᱷᱮᱱ ᱜᱤᱧ ᱪᱟᱞᱟᱣ ᱞᱮᱱᱟ ᱚᱸᱰᱮ ᱠᱷᱚᱱ ᱧᱮᱞ ᱵᱟᱲᱟ ᱠᱟᱛᱮᱫ ᱵᱚᱸᱜᱟ ᱵᱩᱨᱩ ᱴᱷᱮᱱ ᱪᱟᱞᱟᱣ ᱠᱟᱛᱮᱫ ᱡᱟᱭᱦᱳᱠ ᱜᱚᱴ ᱡᱚᱦᱟᱨ ᱦᱩᱭᱱᱟ ᱟᱫᱚ ᱚᱸᱰᱮ ᱠᱷᱚᱱ ᱟᱬᱜᱚ ᱵᱟᱲᱟ ᱠᱟᱛᱮ ᱟᱫᱚ ᱮ ᱡᱟᱦᱟᱸ ᱵᱟᱲᱟᱜᱷᱟᱴ, ᱚᱱᱮ ᱴᱟᱺᱰᱤ ᱥᱮᱫ ᱜᱮ ᱞᱟᱦᱟ ᱦᱩᱭᱱᱟ ᱟᱨᱠᱤ ᱪᱟᱞᱟᱣ ᱦᱩᱭᱱᱟ᱾ ᱟᱫᱚ ᱫᱟᱠᱟ ᱠᱚ ᱡᱚᱢ ᱵᱟᱲᱟ ᱦᱩᱭᱮᱱ ᱛᱮ ᱟᱫᱚ ᱢᱚᱴᱟᱢᱚᱴᱤ ᱮᱱᱮᱡ ᱥᱮᱨᱮᱧ ᱛᱟᱨᱟᱥᱤᱧ ᱨᱩ ᱵᱟᱲᱟ ᱦᱩᱭᱱᱟ ᱨᱮᱜᱽᱲᱟ ᱠᱚ ᱨᱩ ᱵᱟᱲᱟ ᱦᱩᱭᱮᱱᱟ ᱮᱱᱮᱡ ᱥᱮᱨᱮᱧ ᱦᱩᱭᱮᱱᱟ᱾ ᱚᱸᱰᱮ ᱫᱷᱟᱹᱵᱤᱡ ᱜᱮ ᱟᱫᱚ
ᱟᱫᱚ ᱚᱱᱟ ᱜᱮ ᱧᱮᱞᱫᱟᱹᱧ ᱡᱮ ᱚᱸᱰᱮ ᱚᱱᱠᱟ ᱠᱚ ᱯᱳᱥᱴ ᱞᱮᱫ ᱛᱟᱦᱮᱸᱫ ᱡᱮ ᱦᱟᱺᱰᱤ ᱯᱟᱹᱣᱨᱟᱹ ᱟᱹᱠᱷᱨᱤᱧ ᱫᱚ ᱢᱟᱱᱟ ᱜᱮᱭᱟ ᱛᱚ ᱟᱫᱚ ᱚᱱᱟ ᱛᱮᱧ ᱠᱩᱞᱤ ᱠᱮᱫ ᱢᱮᱭᱟ ᱯᱟᱞᱮ ᱪᱮᱫ ᱞᱮᱠᱟ? ᱠᱤᱪᱷᱩ ᱜᱟᱱ ᱦᱚᱲ ᱠᱚ ᱟᱠᱷᱨᱤᱧ ᱮᱫ ᱜᱮᱭᱟ ᱥᱮ ᱵᱟᱠᱚ ᱵᱚᱱᱫᱚ ᱟᱠᱟᱫᱟ ᱠᱚ?
ᱵᱟᱝ ᱵᱚᱱᱫᱚ ᱫᱚ ᱮᱠᱪᱩᱭᱮᱞᱤ ᱵᱚᱱᱫᱚ ᱫᱚᱦᱚ ᱫᱚᱨᱠᱟᱨ ᱛᱟᱦᱮᱸ ᱠᱟᱱᱟ ᱪᱮᱫᱟᱜ ᱥᱮ ᱟᱵᱚ ᱦᱮᱸ ᱥᱚᱢᱟᱡᱽ ᱨᱮ ᱟᱹᱰᱤ ᱨᱚᱠᱚᱢ ᱢᱟᱱᱮ ᱠᱷᱟᱨᱟᱯ ᱠᱷᱟᱨᱟᱯ ᱡᱤᱱᱤᱥ ᱠᱷᱚᱴᱟᱜ ᱠᱟᱱᱟ ᱟᱨᱠᱤ ᱚᱱᱟ ᱯᱟᱹᱣᱨᱟᱹ ᱧᱩ ᱦᱟᱺᱰᱤ ᱧᱩ ᱠᱷᱟᱹᱛᱤᱨ ᱟᱨᱠᱤ᱾
ᱦᱳᱭ ᱦᱳᱭ ᱦᱳᱭ ᱴᱷᱤᱠ
ᱡᱟᱦᱟᱸᱭ ᱦᱚᱲ ᱚᱱᱠᱟ ᱜᱮ ᱪᱟᱞᱟᱣ ᱟᱠᱟᱱᱟᱭ, ᱵᱩᱨᱩ ᱵᱚᱸᱜᱟ ᱫᱮᱡ ᱮ ᱵᱩᱨᱩ ᱵᱚᱸᱜᱟ ᱧᱮᱞ ᱪᱟᱞᱟᱣ ᱮᱱᱟᱭ ᱪᱟᱞᱟᱣ ᱠᱟᱛᱮ ᱦᱟᱺᱰᱤ ᱯᱟᱹᱣᱨᱟᱹ ᱧᱩ ᱠᱟᱛᱮ ᱦᱚᱭᱛᱳ ᱪᱟᱞᱟᱣ ᱟᱠᱟᱱᱟᱭ, ᱦᱚᱭᱛᱳ ᱟᱡ ᱦᱚᱳᱭᱛᱳ ᱧᱩ ᱵᱩᱞ ᱟᱠᱟᱱᱟᱭ ᱵᱩᱨᱩ ᱵᱚᱸᱜᱟᱭ ᱫᱮᱡᱚᱜ ᱞᱟᱹᱜᱤᱫ ᱦᱳᱭᱛᱳ ᱴᱷᱤᱠ ᱜᱮᱭᱟ ᱟᱡ ᱫᱚ ᱦᱚᱳᱭᱛᱳ ᱟᱡ ᱫᱚ ᱢᱚᱱᱮ ᱠᱟᱱᱟ ᱡᱮ ᱧᱩ ᱠᱟᱹᱱᱤᱧ ᱟᱹᱰᱤ ᱵᱷᱟᱜᱤ ᱜᱮ ᱡᱟᱭᱦᱳᱠ ᱦᱚᱲᱢᱚ ᱨᱟᱹᱥᱠᱟᱹ ᱛᱮ ᱦᱚᱭᱛᱳ ᱦᱮᱸ ᱧᱩ ᱠᱟᱣᱱᱟᱭ ᱟᱫᱚ ᱢᱚᱴᱟᱢᱩᱴᱤ ᱦᱚᱭᱛᱳ ᱮᱢᱱᱤ ᱦᱚᱲ ᱡᱟᱦᱟᱸᱭ ᱵᱟᱭ ᱧᱩᱭᱟ ᱥᱮ ᱩᱱᱤ ᱫᱚ ᱦᱚᱭᱛᱳ ᱦᱮᱸ ᱡᱮᱢᱚᱱ ᱦᱚᱭᱛᱚ ᱵᱩᱞ ᱟᱠᱟᱱᱟᱭ ᱩᱱᱤ ᱡᱟᱦᱟᱸᱭ ᱧᱩ ᱠᱟᱫᱟᱭ ᱥᱮ ᱩᱱᱤ ᱦᱚᱭᱛᱳᱭ ᱵᱩᱞ, ᱵᱩᱞ ᱠᱟᱱᱟᱭ ᱟᱫᱚ ᱢᱳᱴᱟᱢᱩᱴᱤ ᱡᱚᱠᱷᱚᱱ ᱟᱡ ᱛᱟᱲᱟᱢ ᱟᱠᱟᱫ ᱨᱟᱠᱟᱵ ᱠᱟᱱᱟᱭ ᱦᱚᱭᱛᱚ ᱵᱩᱨᱩ ᱵᱚᱸᱜᱟ ᱫᱮᱡᱚᱜ ᱠᱟᱱᱟᱭ ᱫᱮᱡᱚᱜ ᱠᱟᱱᱟᱭ, ᱟᱫᱚ ᱦᱳᱭ ᱴᱷᱤᱠ ᱮᱴᱟᱜ ᱠᱷᱚᱡ ᱫᱚ ᱪᱤᱠᱟᱹᱛᱮ ᱫᱮᱡᱚᱜ ᱟᱭ ᱩᱱᱤ ᱫᱚ ᱵᱩᱞ ᱠᱟᱱᱟᱭ ᱦᱚᱭᱛᱚ, ᱟᱫᱚ ᱾ ᱨᱟᱠᱟᱵ ᱨᱟᱠᱟᱵ ᱛᱮ ᱦᱚᱭᱛᱚ ᱧᱮᱞ ᱢᱮ ᱵᱷᱸᱤᱫᱟᱹᱲ ᱮᱱᱟᱭ ᱵᱟᱭ ᱪᱷᱟᱸᱫᱟ ᱠᱟᱛᱮᱫ ᱧᱩᱨ ᱮᱱᱟ ᱟᱫᱚ ᱡᱟᱸᱦᱟᱸᱭ ᱥᱩᱨ ᱨᱮ ᱡᱟᱸᱦᱟᱸᱭ ᱛᱟᱦᱮᱱᱟᱭ ᱵᱷᱟᱜᱤ ᱦᱚᱲ ᱡᱟᱸᱦᱟᱸ ᱵᱟᱭ ᱧᱩ ᱟᱠᱟᱫᱟ ᱩᱱᱤ ᱦᱚᱸ ᱧᱮᱞ ᱢᱮ ᱧᱩᱨ ᱩᱱᱤ ᱥᱟᱶᱛᱮᱭ ᱧᱩᱨ ᱠᱮᱫᱮᱭᱟᱭ ᱦᱚᱭᱛᱚ ᱚᱱᱠᱟ ᱟᱹᱰᱤ ᱨᱚᱠᱚᱢ ᱚᱥᱩᱵᱤᱫᱟ ᱦᱩᱭ ᱫᱟᱲᱮᱜᱼᱟ᱾
ᱦᱳᱭ, ᱛᱚ ᱟᱰᱤ ᱢᱟᱨᱟᱝ, ᱦᱮᱸ ᱟᱰᱤ ᱢᱟᱨᱟᱝ ᱯᱚᱫᱚᱠᱷᱮᱯ, ᱯᱚᱫᱚᱠᱷᱮᱯ ᱠᱚ ᱦᱟᱛᱟᱣ ᱞᱮᱫᱟ, ᱟᱫᱚ ᱟᱫᱚ ᱛᱤᱱᱟᱹᱜ ᱴᱟ ᱪᱤᱠᱟᱹᱣ ᱟᱠᱟᱱ ᱵᱟᱹᱧ ᱵᱟᱰᱟᱭᱟ, ᱟᱫᱚ ᱵᱟᱹᱧ ᱪᱟᱞᱟᱣ ᱟᱠᱟᱱᱟ ᱟᱫᱚ ᱟᱢᱤᱧ ᱠᱩᱞᱤ ᱠᱮᱫ ᱢᱮᱭᱟ ᱯᱟᱞᱮᱫ ᱡᱩᱫᱤᱢ ᱪᱟᱞᱟᱣ ᱟᱠᱟᱱ ᱱᱚᱣᱟ ᱢᱟᱱᱮ ᱥᱟᱸᱫᱮᱥ ᱮᱢ ᱦᱩᱭᱟ ᱡᱮ ᱦᱮᱸ ᱵᱚᱱᱫᱚ ᱟᱠᱟᱫᱟ ᱢᱮᱱᱛᱮ ᱟᱹᱰᱤ ᱵᱷᱟᱜᱤᱧ ᱵᱩᱡ ᱠᱮᱭᱟ᱾
ᱦᱮᱸ ᱵᱚᱱᱫᱚ ᱫᱚ ᱵᱚᱱᱫᱚ ᱜᱮ, ᱟᱫᱚ ᱵᱚᱱᱫᱚ ᱦᱳᱭᱛᱳ ᱠᱚ ᱵᱚᱱᱫᱚ ᱟᱠᱟᱫ ᱜᱮᱭᱟ, ᱚᱱᱟ ᱥᱟᱭᱤᱰ ᱵᱟᱝ ᱪᱟᱞᱟᱣ ᱦᱩᱭ ᱟᱠᱟᱱᱟ, ᱚᱱᱟᱜᱮ ᱟᱨᱠᱤ ᱵᱟᱝ ᱧᱮᱞ ᱦᱩᱭ ᱟᱠᱟᱱᱟ ᱟᱨᱠᱤ ᱡᱟᱭ ᱦᱳᱠ ᱩᱱᱟᱹᱜ ᱢᱟᱛᱟᱞ ᱢᱟᱛᱞᱤ ᱠᱚᱫᱚ ᱵᱟᱝ ᱧᱮᱞ ᱦᱩᱭᱱᱟᱛᱚ᱾
ᱦᱳᱭ ᱟᱫᱚ ᱥᱩᱫᱩ ᱵᱩᱨᱩ ᱵᱚᱸᱜᱟ ᱥᱩᱢᱩᱝ ᱫᱚ ᱵᱟᱝ, ᱮᱴᱟᱜ ᱴᱚᱴᱷᱟ ᱡᱟᱦᱟᱸ ᱠᱚᱨᱮ ᱯᱚᱨᱚᱵᱽ ᱠᱚ ᱦᱩᱭᱩᱜᱼᱟ ᱚᱱᱟ ᱠᱚᱨᱮ ᱦᱟᱺᱰᱤ ᱯᱟᱹᱣᱨᱟᱹ ᱟᱹᱠᱷᱨᱤᱧ ᱫᱚ ᱮᱠᱟᱞ ᱵᱚᱱᱫᱚ ᱞᱟᱹᱠᱛᱤ ᱠᱟᱱᱟ ᱥᱮ ᱪᱮᱫ ᱞᱮᱠᱟᱢ ᱢᱮᱱ ᱮᱫᱟ᱾
ᱦᱮ ᱵᱚᱱᱫᱚ ᱫᱚ ᱫᱚᱨᱠᱟᱨ ᱜᱮ ᱠᱟᱱᱟ ᱪᱮᱫᱟᱜ ᱥᱮ ᱦᱮ ᱯᱟᱹᱣᱨᱟᱹ ᱦᱟᱱᱰᱤ ᱧᱩ ᱞᱮᱠᱷᱟᱱ ᱟᱰᱤ ᱨᱚᱠᱚᱢ ᱠᱷᱟᱹᱯᱟᱹᱨᱤ ᱠᱟᱹᱭᱡᱟᱹ ᱟᱹᱰᱤ ᱨᱚᱠᱚᱢ ᱜᱷᱚᱴᱚᱱᱟ ᱜᱷᱚᱴᱟᱜ ᱜᱮᱭᱟ ᱟᱨᱠᱤ ᱜᱚᱴᱟᱜ-ᱟ᱾ ᱢᱮᱞᱟ ᱴᱟᱺᱰᱤ ᱠᱚᱨᱮ ᱦᱚ ᱧᱮᱞ ᱤᱫᱤᱜ ᱠᱟᱱᱟ ᱜᱚᱴᱟᱜᱮ ᱟᱨ ᱧᱮᱞ ᱫᱟᱵᱚᱱ ᱛᱚ ᱱᱚᱣᱟ ᱠᱚᱨᱮ ᱯᱳᱜᱨᱟᱢ ᱠᱚᱨᱮ ᱧᱮᱞᱫᱟ ᱡᱮ ᱡᱟᱦᱟ ᱠᱚᱨᱮ ᱠᱚ ᱪᱟᱞᱟᱜ ᱠᱟᱱᱟ ᱢᱚᱴᱟᱢᱩᱴᱤ ᱧᱩ ᱵᱩᱞ ᱠᱟᱛᱮᱫ ᱠᱚ ᱮᱱᱮᱡ ᱠᱟᱱᱟ ᱪᱷᱟᱯᱨᱤ ᱢᱚᱴᱟᱢᱩᱴᱤ ᱪᱷᱟᱯᱨᱤ ᱰᱮᱱᱥ ᱠᱚ ᱩᱰᱩᱠ ᱠᱟᱫᱟ ᱱᱮᱛᱟᱨ ᱢᱟ ᱜᱚᱴᱟ ᱠᱚ ᱮᱱᱮᱡ ᱠᱟᱱᱟ ᱚᱱᱟ ᱧᱩ ᱦᱚ ᱦᱚᱭᱛᱚ ᱦᱳᱭ ᱳᱭᱥᱚᱵ ᱵᱟᱠᱚ ᱠᱚᱨᱟᱣ ᱠᱮᱭᱟ ᱦᱳᱭᱛᱚ ᱴᱩᱠ ᱴᱟᱠ ᱠᱚ ᱧᱩᱭᱮᱫᱟ ᱧᱩ ᱵᱩᱞᱩᱜ ᱠᱟᱱᱟ ᱠᱚ ᱟᱫᱚ ᱠᱚ ᱮᱱᱮᱡ ᱫᱟ ᱦᱟᱱᱟ ᱱᱟᱣᱟ ᱟᱰᱤ ᱨᱚᱠᱚᱢ ᱟᱵᱚ ᱥᱟᱱᱛᱟᱲ ᱥᱚᱢᱟᱡᱽ ᱨᱮ ᱟᱰᱤ ᱨᱚᱠᱚᱢ ᱢᱟᱨᱟᱝ ᱢᱟᱨᱟᱝ ᱟᱹᱰᱤ ᱢᱟᱨᱟᱝ ᱠᱷᱟᱨᱟᱯ ᱡᱤᱱᱤᱥ ᱜᱷᱚᱴᱟᱜ ᱠᱟᱱᱟ ᱟᱨᱠᱤ ᱥᱚᱢᱟᱡᱽ ᱨᱮ ᱤᱯᱷᱮᱠᱴ ᱯᱟᱲᱟᱜ ᱠᱟᱱᱟ
ᱦᱳᱭ
ᱦᱩ ᱟᱨ ᱢᱚᱴᱟᱢᱩᱴᱤ ᱚᱱᱟ ᱯᱨᱳᱜᱨᱟᱢ ᱠᱚᱨᱮ ᱫᱚ ᱦᱟᱺᱰᱤ ᱧᱩ ᱦᱟᱺᱰᱤ ᱯᱟᱹᱣᱨᱟᱹ ᱫᱚ ᱵᱟᱝᱤᱧ ᱫᱚᱦᱚ ᱜᱮ ᱫᱚᱨᱠᱟᱨ ᱥᱮ ᱚᱱᱟ ᱠᱚᱫᱚ ᱢᱟᱱᱟ ᱜᱮ ᱵᱷᱟᱜᱤᱜ-ᱟ᱾ ᱟᱨᱠᱤ ᱵᱟᱝ ᱤᱫᱤ ᱞᱮᱠᱷᱟᱱ ᱜᱮ ᱵᱷᱟᱹᱜᱤᱜ-ᱟ᱾
ᱦᱳᱭ ᱦᱳᱭ ᱦᱳᱭ ᱟᱨ ᱛᱟᱦᱞᱮ ᱮᱜ ᱪᱟᱞᱟᱣ ᱞᱮᱱᱟᱢ ᱡᱟᱦᱟᱱᱟᱜ ᱡᱟᱦᱟᱱᱟᱜ ᱮᱢ ᱦᱟᱛᱟᱣ ᱠᱮᱫᱟ ᱥᱮ ᱪᱮᱫ ᱤᱭᱟᱹ ᱚᱱᱰᱮ ᱯᱟᱲᱟᱜᱷᱟᱴ ᱨᱮ ᱠᱚᱢ ᱠᱚ ᱦᱟᱺᱰᱤ ᱜᱮᱭᱟ ᱛᱚ
ᱦᱩ ᱦᱟᱛᱟᱣ ᱫᱚ ᱢᱤᱫᱴᱟᱝ ᱫᱷᱩᱛᱤ ᱦᱟᱛᱟᱣ ᱦᱩᱭ ᱠᱟᱱᱟ ᱟᱨ ᱦᱩ ᱫᱷᱩᱛᱤ ᱦᱟᱛᱟᱣ ᱦᱩᱭ ᱞᱮᱱᱟ ᱠᱟᱱᱴᱷᱟᱲ ᱵᱤᱞᱤ ᱡᱚᱢ ᱦᱩᱭ ᱞᱮᱱᱟ ᱦᱮ ᱠᱟᱱᱴᱷᱟᱲ ᱵᱤᱞᱤ ᱢᱤᱫ ᱯᱟᱛᱲᱟ ᱯᱤᱴᱷᱟᱹ ᱡᱚᱢ ᱵᱟᱲᱟ ᱠᱟᱛᱮᱫ ᱟᱫᱚ ᱨᱟᱹᱥᱠᱟᱹ ᱵᱟᱲᱟ ᱦᱩᱭᱱᱟ ᱜᱟᱛᱮ ᱥᱚᱞᱮᱜ ᱪᱟᱞᱟᱣ ᱞᱮᱱᱟ ᱟᱹᱰᱤ ᱨᱟᱹᱥᱠᱟᱹ ᱟᱹᱰᱤ ᱵᱷᱟᱹᱜᱤ ᱵᱩᱡᱷᱟᱣᱱᱟ ᱪᱟᱞᱟᱣ ᱠᱟᱛᱮᱫ ᱟᱹᱰᱤ ᱞᱮ ᱨᱟᱹᱥᱠᱟᱹ ᱵᱟᱲᱟ ᱜᱚᱫ ᱠᱮᱫᱟ ᱟᱨ ᱦᱚᱲ ᱠᱚ ᱪᱟᱞᱟᱣ ᱞᱮᱱᱟ ᱫᱚᱢᱮ ᱜᱮ ᱟᱫᱚ ᱡᱟᱠ ᱡᱚᱢᱚᱠ ᱜᱮ ᱚᱱᱰᱮ ᱠᱚ ᱦᱚᱲ ᱞᱮᱱᱟ ᱟᱨ ᱚᱱᱟ ᱠᱚᱜᱮ ᱟᱨᱠᱤ ᱟᱨ ᱧᱮᱞ ᱨᱮᱱᱟᱜ ᱫᱚ ᱥᱮ ᱨᱚᱠᱚᱢ ᱦᱮ ᱟᱵᱚᱣᱟᱜ ᱢᱟ ᱱᱤᱛᱚᱜ ᱨᱟᱹᱥᱠᱟᱹ ᱞᱟᱹᱜᱤᱫ ᱦᱚᱵᱚᱱ ᱪᱟᱞᱟᱜ-ᱟ
ᱦᱳᱭ ᱦᱳᱭ
ᱚ ᱮᱱᱮᱡ ᱥᱮᱨᱮᱧ ᱜᱮ ᱟᱨᱠᱤ ᱟᱫᱚ ᱚᱱᱟ ᱠᱚᱜᱮ ᱟᱨᱠᱤ ᱟᱨ ᱫᱟᱜ
ᱦᱮ ᱢᱮᱱᱫᱟᱹᱧ ᱫᱟᱜ ᱡᱟᱹᱲᱤ ᱦᱩᱭ ᱞᱮᱱᱟ
ᱦᱮ ᱦᱮ ᱫᱟᱜ ᱫᱚ ᱡᱚᱨᱚ ᱞᱮᱫᱟᱭ ᱢᱚᱴᱟᱢᱩᱴᱤ ᱡᱟᱹᱲᱤ ᱞᱮᱫᱟᱭ ᱟᱫᱚ ᱛᱟ ᱨᱮᱦᱚ ᱦᱚᱲ ᱫᱟᱜ ᱡᱟᱹᱲᱤ ᱞᱮᱠᱷᱟᱱ ᱟᱨᱚ ᱵᱷᱟᱜᱮ ᱵᱩᱡᱷᱟᱹᱜ ᱠᱟᱱᱟ ᱟᱨᱠᱤ
ᱟᱪᱪᱷᱟ
ᱦᱮ ᱛᱟᱦᱚᱞᱮ ᱜᱚᱢᱠᱮ ᱟᱹᱵᱤᱱ ᱛᱟᱦᱚᱞᱮ ᱟᱯᱮ ᱚᱱᱛᱮ ᱨᱮᱫᱚ ᱫᱟᱜ ᱮ ᱡᱟᱹᱲᱤᱭᱫᱟ ᱥᱮ ᱵᱟᱝ ᱛᱮᱦᱮᱧ ᱥᱮᱛᱟᱜ ᱠᱷᱚᱱ ᱮ ᱫᱟᱜ ᱮ ᱡᱟᱹᱲᱤ ᱞᱮᱫᱟ ᱥᱮ ᱵᱟᱝ
ᱦᱮ ᱥᱮᱛᱟᱜ ᱠᱷᱚᱱᱟᱜ ᱫᱟᱜ ᱮ ᱡᱟᱹᱲᱤᱭᱮᱫᱟ ᱢᱟᱱᱮ ᱥᱮᱛᱟᱜ ᱠᱷᱚᱱᱟ ᱜᱮ ᱨᱤᱢᱤᱞᱫᱚᱭ ᱨᱟᱠᱟᱵ ᱟᱠᱟᱫᱟᱭ ᱛᱮᱦᱮᱧ ᱫᱚ ᱥᱤᱛᱩᱝ ᱫᱚ ᱵᱟᱹᱱᱩᱜ-ᱟ᱾ ᱟᱨ ᱱᱚ-ᱚᱭ ᱱᱤᱛᱚᱜ ᱫᱟᱜ ᱦᱚ ᱫᱟᱜ ᱮ ᱡᱟᱹᱲᱤᱭᱮᱫ ᱜᱮᱭᱟ᱾
ᱚᱻ ᱛᱟᱦᱚᱞᱮ ᱤᱭᱟᱹᱼᱼ
ᱦᱮᱸ ᱞᱟᱹᱭ ᱢᱮ,
ᱞᱟᱹᱭᱫᱟᱞᱤᱧ ᱤᱭᱟᱹ ᱟᱯᱮ ᱚᱱᱛᱮ ᱫᱚ ᱪᱟᱥ ᱠᱚᱫᱚ ᱞᱟᱜᱟᱣ ᱠᱟᱱᱟ ᱥᱮ ᱟᱳᱨᱤᱭᱟᱹ?
ᱦᱮᱸ ᱪᱟᱥ ᱠᱚᱫᱚ ᱞᱟᱜᱟᱣ ᱠᱟᱱᱟ ᱠᱤᱪᱷᱩᱜᱟᱱ ᱦᱚᱲ ᱫᱚ ᱨᱚᱦᱚᱭ ᱵᱟᱲᱟᱭ ᱫᱟᱠᱚ᱾ ᱠᱚ ᱟᱨ ᱠᱤᱪᱷᱩᱩᱜᱟᱱ ᱠᱚᱫᱚ ᱱᱚᱜᱚᱭ ᱛᱚᱞᱟ ᱠᱚ ᱛᱟᱭᱚᱢ ᱛᱮᱠᱚ ᱛᱚᱞᱟ ᱟᱠᱟᱫᱟ ᱛᱚ ᱛᱚᱞᱟ ᱠᱚ ᱟᱹᱣᱨᱤ ᱦᱟᱨᱟᱜ ᱛᱟᱠᱚᱣᱟ᱾
ᱚ ᱟᱫᱚ ᱪᱮᱫ? ᱟᱞᱮ ᱱᱚᱛᱮ ᱫᱚ ᱞᱟᱜᱟᱣ ᱫᱚ ᱞᱟᱜᱟᱣ ᱜᱚᱫ ᱠᱟᱱᱟ ᱟᱫᱚ ᱚᱱᱮ ᱡᱟᱹᱲᱤᱭᱮᱫᱟᱭ ᱛᱚ ᱟᱫᱚ ᱦᱮ ᱛᱟᱞ ᱛᱚᱞᱟ ᱠᱚᱦᱚᱸ ᱦᱟᱨᱟ ᱜᱚᱫ ᱠᱟᱱᱟ ᱟᱫᱚᱼᱼ ᱢᱤᱫ ᱫᱟᱣ ᱠᱟᱛᱮ ᱫᱚᱞᱮ ᱥᱤ ᱜᱚᱫ ᱠᱟᱫᱟ ᱟᱫᱚ, ᱵᱟᱹᱭ ᱵᱟᱹᱭᱛᱮ ᱟᱫᱚᱼᱼ ᱥᱤ ᱡᱟᱣᱨᱟ ᱮᱫᱟ ᱠᱚ ᱦᱚᱲ ᱟᱨᱠᱤ ᱜᱚᱴᱟ ᱜᱮᱠᱚ ᱢᱤᱫ ᱫᱷᱟᱣ ᱠᱟᱛᱮ ᱠᱚ ᱥᱤᱭ ᱫᱟᱠᱚ ᱟᱨ ᱠᱚ᱾ ᱯᱚᱨᱚ ᱯᱚᱨᱚᱛᱮ ᱫᱟᱜ ᱡᱟᱹᱲᱤ ᱞᱮᱠᱷᱟᱱ ᱱᱚᱝᱠᱟ ᱜᱮ ᱟᱫᱚᱼᱼ ᱥᱤ ᱞᱚᱦᱚᱫ ᱠᱟᱛᱮ ᱠᱚ ᱨᱚᱦᱚᱭᱟ ᱟᱨᱠᱤ, ᱟᱨ ᱦᱳᱲᱳ ᱠᱚᱼᱼ ᱪᱮᱫ ᱟᱯᱮ ᱚᱱᱛᱮ ᱫᱚ ᱪᱮᱫ ᱪᱮᱫ ᱦᱳᱲᱳ ᱠᱚᱫᱚᱯᱮ ᱨᱚᱦᱚᱭᱮᱫᱟ?
ᱟᱞᱮ ᱱᱚᱛᱮ ᱫᱚ ᱥᱚᱨᱱᱚ ᱦᱳᱲᱳ ᱛᱟᱨᱯᱚᱨᱮ ᱱᱚᱜᱼᱚᱭ ᱵᱩᱞᱮᱰ ᱛᱟᱨᱯᱚᱨᱮ ᱞᱚᱞᱟᱴ, ᱱᱚᱣᱟ ᱠᱚᱜᱮ ᱵᱤᱥᱤ ᱟᱸᱡᱚᱢ ᱠᱟᱹᱫᱟᱹᱧ ᱟᱨ ᱚᱱᱟ ᱥᱟᱶᱛᱮ ᱱᱟᱣᱟ ᱱᱟᱣᱟ ᱦᱳᱲᱳ ᱠᱚ ᱳᱰᱳᱠᱚᱜᱼᱼ ᱠᱟᱱᱟ ᱵᱟᱡᱟᱨ ᱠᱚᱨᱮ ᱠᱚᱨᱮ ᱠᱚ ᱦᱟᱛᱟᱣ ᱟᱹᱜᱩᱭᱮᱫᱟ ᱚᱱᱟ ᱠᱚᱠᱚ ᱤᱛᱟᱹᱭᱮᱫᱟ ᱟᱫᱚ, ᱟᱞᱮ ᱫᱚ ᱦᱟᱠᱷᱟᱱ ᱥᱚᱨᱱᱚ ᱱᱚᱜ ᱱᱚᱣᱟ ᱥᱚᱨᱱᱚ ᱟᱨ ᱵᱩᱞᱮᱴ ᱟᱨᱼᱼ ᱚᱱᱟ ᱠᱚᱜᱮ ᱵᱤᱥᱤ ᱞᱮ ᱨᱚᱦᱚᱭ ᱜᱮᱭᱟ ᱟᱨ ᱦᱟᱡᱟᱨ ᱟᱴᱷᱟᱨᱚ ᱨᱚᱦᱚᱭ ᱦᱩᱭᱩᱜ ᱜᱮᱭᱟᱼᱼ
ᱦᱩᱸ ᱟ ᱜᱚᱢᱠᱮᱼᱼ ᱥᱚᱝᱠᱚᱨ ᱨᱚᱦᱚᱭ ᱞᱮᱠᱷᱟᱱ ᱠᱤᱪᱷᱩᱴᱟ ᱯᱨᱚᱯᱷᱮᱴ ᱵᱮᱥᱤ ᱧᱟᱢ ᱠᱚᱜᱼᱟᱵᱤᱱ᱾ ᱧᱟᱢ ᱠᱮᱭᱟᱵᱤᱱ ᱟᱨᱠᱤ᱾
ᱥᱚᱝᱠᱚᱨ ᱦᱳᱲᱳ ᱵᱟᱝ?
ᱦᱳᱭ ᱚᱱᱟ ᱨᱮᱫᱚ ᱨᱮᱴ ᱵᱮᱥᱤ ᱛᱟᱦᱮᱱᱟ ᱟᱫᱚ ᱵᱟᱨᱭᱟ ᱥᱤᱡᱤᱱ ᱜᱮ ᱪᱟᱥ ᱜᱟᱱᱚᱜ-ᱟ᱾
ᱟᱪᱪᱷᱟ᱾
ᱛᱟᱯᱚᱨᱮ ᱢᱮᱱᱟᱜ-ᱟ ᱜᱳᱨᱚᱵᱼᱼ
ᱟᱪᱪᱷᱟ ᱟᱫᱚ ᱚᱱᱟ ᱫᱚ ᱱᱟᱠᱷᱟᱱᱼᱼ ᱫᱟᱜ ᱠᱚ ᱪᱮᱫᱠᱟ ᱪᱮᱫᱠᱟᱱ ᱫᱟᱜ ᱠᱚᱨᱮ ᱪᱮᱫᱠᱟᱱ ᱦᱟᱥᱟᱨᱮ ᱪᱟᱥᱼᱼ ᱟᱱ ᱵᱟᱲᱟᱭ ᱵᱟᱹᱱᱩᱜ-ᱟ ᱟᱫᱚ ᱱᱚᱣᱟ ᱠᱚᱨᱮ ᱫᱚ ᱚᱱᱠᱷᱟᱱ ᱦᱳᱲᱳ ᱫᱚ ᱨᱚᱦᱚᱭ ᱫᱟᱠᱚ ᱢᱮᱱᱛᱮᱼᱼ ᱛᱮ ᱫᱚ ᱵᱟᱹᱧ ᱟᱸᱡᱚᱢ ᱟᱠᱟᱫᱟ ᱟᱫᱚ ᱨᱚᱦᱚᱭ ᱞᱮᱱᱠᱷᱟᱱ ᱧᱮᱞ ᱞᱮᱠᱷᱟᱱ, ᱮᱱᱠᱷᱟᱱ ᱢᱤᱫ ᱥᱮᱨᱢᱟ ᱪᱮᱠᱟ ᱦᱩᱭ ᱠᱚᱜ-ᱟ ᱚᱱᱟ ᱵᱷᱟᱜᱤ ᱜᱮ ᱦᱩᱭ ᱠᱚᱜ ᱫᱚ ᱦᱩᱭ ᱠᱚᱜ ᱜᱮᱭᱟ᱾
ᱦᱮᱸ ᱚᱱᱟ ᱚᱱᱟ ᱦᱳᱲᱳ ᱨᱮᱱᱟᱜ ᱪᱟᱣᱞᱮ ᱟᱨᱠᱤᱼᱼ ᱠᱷᱩᱵ ᱢᱟᱱᱮ ᱵᱤᱠᱷᱟᱛᱚ ᱟᱨᱠᱤ ᱢᱳᱴᱟᱢᱩᱴᱤ ᱚᱱᱟ ᱠᱚᱨᱮᱱᱟᱜᱼᱼ ᱡᱟᱦᱟᱸ ᱵᱷᱟᱜᱮ ᱵᱷᱟᱜᱮ ᱦᱳᱴᱮᱞ ᱠᱚᱨᱮ ᱡᱟᱦᱟᱸᱼᱼ ᱵᱟᱯᱞᱟ ᱚᱲᱟᱜ ᱠᱚᱨᱮ ᱢᱚᱴᱟᱢᱩᱴᱤ ᱚᱱᱟ ᱨᱮᱱᱟᱜ ᱠᱚ ᱪᱟᱣᱞᱮ ᱛᱮᱜᱮ ᱠᱚ ᱫᱟᱠᱼᱼ ᱠᱟᱭᱟ ᱢᱳᱚᱴᱟᱢᱩᱴᱤ ᱚᱱᱟ ᱟᱥᱤ ᱴᱟᱠᱟ ᱱᱚᱵᱳᱭ ᱴᱟᱠᱟ ᱠᱤᱞᱳ ᱯᱨᱚᱛᱤᱠ ᱠᱤᱞᱳᱼᱼ ᱫᱚᱠᱟᱱ ᱨᱮ ᱧᱟᱢᱚᱜ ᱠᱟᱱᱟ ᱟᱨᱠᱤ ᱟᱨᱼᱼ ᱵᱤᱜᱷᱟᱹ ᱨᱮ ᱫᱚᱥ ᱠᱩᱭᱤᱱᱴᱮᱞᱼᱼ ᱦᱩᱲᱩ ᱦᱩᱭᱩᱜᱼᱟ ᱟᱨᱠᱤ ᱟᱨ ᱢᱚᱴᱟᱢᱩᱴᱤ ᱚᱱᱟ ᱫᱚ ᱢᱮᱠᱥᱤᱢᱟᱢ ᱠᱩᱭᱤᱱᱴᱟᱞᱼᱼ ᱦᱩᱸᱻᱦᱩᱸ ᱛᱮᱭᱤᱥ ᱥᱚ ᱯᱚᱪᱤᱥ ᱥᱚ ᱫᱷᱟᱵᱤᱡ ᱧᱟᱢᱚᱜ ᱜᱮᱭᱟ ᱟᱨᱠᱤ, ᱠᱩᱭᱱᱴᱟᱞ ᱯᱚᱛᱤ᱾
ᱠᱷᱚ ᱛᱟᱞᱦᱮ ᱟᱫᱚ ᱚᱱᱟ ᱦᱳᱲᱳ ᱛᱟᱞᱦᱮ ᱤᱛᱟᱹ ᱟᱯᱮ ᱥᱮᱫ ᱠᱷᱚᱱᱟᱜ ᱜᱮ ᱦᱟᱛᱟᱣ ᱟᱹᱜᱩᱭ ᱦᱩᱭᱩᱜᱼᱟ ᱛᱟᱦᱚᱞᱮ ᱥᱮ ᱵᱟᱡᱟᱨ ᱠᱚᱨᱮᱜ ᱧᱟᱢᱚᱜ ᱠᱤ ᱱᱚᱣᱟ ᱤᱛᱟᱹ?
ᱦᱮᱸ ᱵᱟᱡᱟᱨ ᱠᱚᱨᱮ ᱵᱤᱱ ᱧᱟᱢᱟ ᱡᱩᱫᱤ ᱵᱤᱱ ᱞᱟᱹᱭᱟ ᱥᱚᱝᱠᱚᱨ ᱦᱩᱲᱩ ᱡᱟᱦᱟᱸ ᱱᱟᱱᱦᱟ ᱜᱮᱭᱟ ᱟᱨᱠᱤ ᱦᱳᱲᱳ ᱛᱮᱫ ᱫᱚ ᱱᱟᱱᱦᱟ ᱜᱮᱭᱟ ᱯᱷᱮᱨᱮᱥ ᱚᱱᱟ ᱠᱷᱟᱛᱤᱨ ᱜᱮ ᱫᱟᱢᱟ ᱟᱨᱠᱤ ᱱᱟᱱᱦᱟ ᱪᱟᱣᱞᱮ
ᱟᱫᱚ ᱱᱚᱣᱟ ᱫᱚ ᱞᱟᱹᱭ ᱠᱮᱫᱟᱢ ᱵᱟᱨ ᱮᱻ ᱢᱟᱱᱮ ᱵᱟᱨ ᱫᱷᱟᱣ ᱪᱟᱥ ᱜᱟᱱᱚᱜᱼᱟ ᱥᱮ ᱞᱟᱹᱭ ᱠᱮᱫᱟ
ᱦᱮᱸ ᱦᱮᱸ ᱵᱟᱨ ᱫᱷᱟᱣ ᱜᱮ ᱪᱟᱥ ᱜᱟᱱᱚᱜᱼᱟ
ᱟᱪᱪᱷᱟ ᱟᱪᱪᱷᱟ ᱛᱟᱦᱞᱮ ᱮᱸᱻ ᱚᱱᱟ ᱛᱟᱞᱦᱮ ᱢᱤᱫ ᱫᱷᱟᱣ ᱨᱚᱦᱚ ᱢᱟᱱᱮ ᱤᱛᱟᱹ ᱠᱟᱛᱮ ᱧᱮᱞ ᱦᱩᱭᱩᱜᱼᱟ ᱪᱮᱠᱟ ᱦᱩᱭᱩᱜᱼᱟ ᱦᱩᱲᱩ ᱟᱫᱚ ᱚᱱᱟ ᱫᱚ ᱚᱱᱟ ᱫᱚ ᱜᱷᱩᱴᱩ ᱦᱩᱲᱟᱹᱥ ᱛᱮ ᱵᱟᱹᱭᱦᱟᱹᱲ ᱠᱚᱨᱮ ᱮ ᱪᱟᱥ ᱜᱷᱩᱴᱩ ᱨᱮ ᱥᱮ ᱵᱟᱹᱭᱦᱟᱹᱲ
ᱚᱱᱟ ᱫᱚ ᱜᱷᱩᱴᱩ ᱠᱚᱨᱮ ᱜᱮ ᱪᱟᱥ ᱫᱚ ᱦᱩᱭᱩᱜᱼᱟ ᱟᱫᱚ ᱩᱸ ᱚᱱᱟ ᱫᱚ ᱩᱸ ᱚᱱᱮ ᱜᱷᱩᱴᱩ ᱠᱚᱨᱮ ᱜᱮ ᱟᱨᱠᱤ ᱵᱟᱹᱭᱦᱟᱹᱲ ᱠᱚᱨᱮ ᱫᱚ ᱵᱟᱝ ᱜᱟᱱᱚᱜᱼᱟ ᱚᱱᱟ ᱫᱚ ᱜᱷᱩᱴᱩ ᱠᱚᱨᱮ ᱜᱮ ᱪᱟᱥ ᱫᱚ ᱜᱟᱱᱚᱜᱼᱟ ᱟᱫᱚ ᱵᱟᱨ ᱫᱷᱟᱣ ᱜᱟᱱᱚᱜᱼᱟ ᱟᱨᱠᱤ ᱥᱮᱨᱚᱠᱚᱢ ᱡᱟᱦᱟᱸ ᱰᱟᱦᱤ ᱠᱚᱨᱮ ᱫᱟᱜ ᱠᱚ ᱵᱟᱝ ᱛᱟᱦᱮᱱ ᱜᱮᱭᱟ ᱚᱱᱠᱟᱱ ᱡᱟᱭᱜᱟ ᱠᱚᱨᱮ ᱱᱚᱣᱟ ᱫᱚ ᱨᱚᱦᱚᱭ ᱞᱮᱠᱷᱟᱱ ᱵᱷᱟᱜᱮ ᱯᱨᱚᱯᱷᱤᱴ ᱧᱟᱢᱚᱜᱼᱟ ᱵᱷᱟᱜᱤ ᱜᱮ ᱦᱩᱲᱩ ᱦᱩᱭᱩᱜᱼᱟ ᱟᱨᱠᱤ ᱟᱨ ᱚᱱᱟ ᱫᱟᱢ ᱠᱚ ᱢᱟᱱᱮ ᱚᱱᱟ ᱦᱳᱲᱳ ᱪᱟᱥ ᱠᱟᱛᱮ ᱯᱨᱚᱯᱷᱤᱴ ᱦᱚᱸ ᱵᱷᱟᱜᱮ ᱜᱮ ᱢᱮᱱᱟᱜᱼᱟ
ᱚ ᱛᱟᱦᱚᱞᱮ ᱪᱟᱥ ᱦᱩᱭᱩᱜᱼᱟ ᱟ